ᱚᱭ ᱫᱩᱲᱩᱵ ᱵᱟᱲᱟ ᱦᱩᱭ ᱠᱟᱱᱟ᱾ ᱟᱢᱜᱮ ᱪᱮᱫ ᱮᱢ ᱪᱤᱠᱟᱭ ᱫᱟ?
ᱤᱧ ᱦᱚᱸ ᱫᱩᱲᱩᱵ ᱵᱟᱲᱟ ᱟᱠᱟᱱᱟᱹᱧ
ᱚ ᱫᱟᱠᱟ
ᱟᱶᱨᱤ ᱟᱶᱨᱤ ᱟᱶᱨᱤ,
ᱟ ᱛᱚᱵᱮ ᱛᱮᱦᱮᱧ ᱫᱚ ᱫᱟᱜ ᱚᱱᱛᱮ ᱫᱟᱜ ᱫᱟᱜ ᱡᱚᱨᱚᱭ ᱮᱫ ᱛᱟᱯᱮ ᱟᱥᱮ ᱵᱟᱝ ᱟᱯᱮ ᱥᱮᱫ ᱚᱱᱛᱮ ᱫᱟᱜ ᱡᱚᱨᱚᱭ ᱫᱟ ᱥᱮ ᱵᱟᱝ?
ᱵᱟᱝ ᱱᱚᱛᱮ ᱫᱟᱜ ᱡᱟᱹᱲᱤ ᱱᱟᱜ ᱠᱳᱱᱳ ᱚᱱᱠᱟᱱᱟᱜ ᱵᱟᱹᱱᱩᱜᱼᱟ ᱟᱨᱠᱤ,
ᱛᱮᱦᱮᱧ ᱦᱮᱛᱳᱜ ᱫᱟᱜᱮᱫ ᱛᱟᱦᱮᱫ ᱟᱞᱮᱥᱮᱫ ᱫᱚ, ᱟᱞᱮ ᱥᱮᱫ ᱵᱟᱭ ᱫᱟᱜ ᱫᱟ ᱱᱤᱛᱳᱜ ᱫᱚ
ᱵᱟᱝ ᱨᱤᱢᱤᱞ ᱫᱚᱭ ᱨᱤᱢᱤᱞ ᱠᱟᱜ ᱜᱮᱭᱟ ᱫᱟᱜ ᱫᱚ ᱵᱟᱭ ᱫᱟᱜ ᱠᱟᱫᱟ ᱛᱮᱦᱮᱧ
ᱚ ᱛᱮᱦᱮᱧ ᱫᱚ ᱵᱟᱭ ᱥᱤᱛᱳᱝ ᱱᱚᱛᱮ, ᱚᱱᱛᱮ ᱥᱤᱛᱳᱝ ᱠᱟᱜ ᱛᱮ?
ᱵᱟᱝ ᱵᱟᱝ
ᱦᱩᱸ ᱥᱟᱹᱰᱮ ᱟᱸᱡᱚᱢᱚᱜ ᱠᱟᱱᱟ᱾ ᱥᱟᱰᱮ ᱦᱚᱸ ᱵᱟᱝ
ᱦᱳᱭ ᱦᱳᱭ᱾
ᱚᱸᱻ ᱦᱮᱸ ᱞᱟᱹᱭ ᱛᱟᱞᱟᱝᱟ ᱢᱮ? ᱛᱚᱵᱮ ᱜᱟᱞᱢᱟᱨᱟᱣ ᱦᱮᱸ ᱴᱩᱯᱤᱫ ᱦᱩᱭᱩᱜᱼᱟ ᱚᱱᱛᱮ ᱟᱯᱮ ᱥᱮᱫ ᱛᱚᱵᱮ ᱪᱮᱫ ᱞᱮᱠᱟ ᱱᱤᱛᱚᱜ ᱪᱟᱥ ᱫᱟ ᱠᱚ ᱥᱮ ᱵᱟᱝ ᱱ ᱚᱱᱛᱮ ᱠᱟᱹᱴᱤᱡ‌ᱞᱟᱹᱭ ᱢᱮ ᱚᱱᱟ
ᱦᱮᱸ ᱪᱟᱥ ᱫᱚ ᱛᱟ ᱟᱨᱟᱢᱵᱷᱚ ᱠᱟᱱᱟ ᱥᱮ ᱡᱮᱦᱮᱛᱩ ᱱᱮᱛᱟᱨ ᱫᱚ ᱪᱟᱥ ᱫᱤᱱ ᱠᱟᱱ ᱜᱮᱭᱟ ᱦᱮᱸ ᱥᱮ ᱾
ᱦᱮᱸ
ᱟᱯᱮ ᱚᱱᱛᱮ
ᱦᱳᱲᱳ ᱠᱚᱫᱚ ᱮᱨ ᱠᱟᱫᱟ ᱯᱮ ᱥᱤ ᱵᱟᱲᱟ ᱦᱚᱪᱚᱭᱮᱫᱟᱵᱚ ᱾
ᱟᱪᱪᱷᱟ ᱾ ᱴᱨᱟᱠᱴᱟᱨ ᱛᱮᱯᱮ ᱥᱤ ᱦᱤᱪᱚᱭ ᱜᱮᱭᱟ ᱥᱮ ᱚᱱᱟ?
ᱟᱯᱮ ᱥᱤ ᱵᱟᱲᱟᱜ ᱜᱮᱭᱟ?
ᱟᱪᱪᱷᱟ, ᱱᱮᱛᱟᱨ ᱫᱚ ᱰᱟᱝᱨᱤ ᱱᱟᱦᱮᱞ ᱠᱚᱫᱚ ᱵᱟᱝ ᱠᱚ ᱞᱟᱜᱟᱣᱮᱫᱫᱟ ᱟᱹᱰᱤ ᱦᱚᱲᱜᱮ,
ᱩᱸᱦᱩᱜ ᱩᱸᱦᱩᱜ ᱾
ᱦᱩᱸ
ᱱᱤᱛᱚᱜ ᱫᱚ ᱟᱫᱚ ᱴᱟᱨᱟᱠᱴᱟᱨ ᱛᱮᱜᱮ ᱾
ᱟᱪᱪᱷᱟ ᱾
ᱟᱯᱮ ᱫᱚ
ᱞᱟᱹᱭᱢᱮ ᱾
ᱟᱯᱮ ᱥᱮᱫ ᱛᱚᱵᱮ ᱱᱤᱛᱚᱜ ᱚᱱᱛᱮ ᱫᱟᱜ ᱫᱟᱜ ᱠᱮᱫᱟᱭ ᱪᱮᱫ ᱞᱮᱠᱟ ᱠᱷᱮᱛ ᱠᱚ ᱞᱚᱥᱚᱜ ᱠᱟᱱᱟ ᱥᱮ ᱵᱟᱝ?
ᱦᱮᱸ ᱦᱚᱞᱟ ᱢᱟᱫᱷᱮ ᱨᱮ ᱫᱟᱜ ᱵᱟᱲᱟ ᱠᱮᱫᱟ ᱛᱚ ᱟᱫᱚᱠᱷᱟᱱ ᱞᱚᱥᱚᱫ ᱫᱚ ᱞᱚᱥᱚᱫ ᱵᱟᱲᱟᱭ ᱫᱟᱠᱚ ᱟᱫᱚ ᱨᱚᱦᱚᱭ ᱠᱚ ᱮᱛᱚᱦᱚᱵ ᱠᱟᱫᱟ ᱠᱤᱪᱷᱩ ᱜᱟᱱ ᱦᱚᱲ ᱠᱚᱫᱚ ᱾
ᱦᱚᱸ ᱾
ᱦᱩᱸ ᱻ ᱾
ᱟᱯᱮ ᱯᱮ ᱨᱚᱦᱚᱭᱫᱟ ᱥᱮ ᱵᱟᱝ?
ᱟᱞᱮ ᱫᱚ ᱟᱹᱣᱨᱤ ᱟᱞᱮᱭᱟ ᱛᱚᱞᱟ ᱠᱚ ᱟᱹᱣᱨᱤ ᱦᱟᱨᱟᱜ,
ᱛᱚᱞᱟ ᱠᱚᱫᱚ ᱱᱟᱜ ᱠᱷᱟᱱ ᱟᱞᱮ ᱦᱚᱸᱛᱚ ᱟᱨᱣᱨᱤ ᱦᱟᱨᱟᱜᱼᱟ᱾
ᱦᱩᱸ ᱾ ᱟᱫᱚ ᱦᱟᱸ ᱠᱷᱟᱱ ᱢᱤᱫᱴᱟᱝ ᱠᱟᱛᱷᱟᱧ ᱠᱩᱞᱤ ᱢᱮᱭᱟ ᱟ ᱢᱟᱸᱫᱟᱨ ᱫᱟᱨᱮᱛᱮ ᱟᱢ ᱠᱷᱟᱱ ᱡᱟᱦᱱᱟᱜ ᱵᱟᱰᱟᱭ ᱠᱚ ᱚᱱᱠᱟᱱᱟᱜ ᱨᱟᱱ ᱠᱚ?
ᱡᱮ ᱢᱟᱫᱟ ᱢᱟᱫᱟ ᱫᱚ ᱚᱱᱟ ᱵᱟᱥᱚᱠᱚᱛᱟ ᱧᱮᱞ‌‌ ᱟᱠᱟᱫᱟ ᱥᱮ ᱵᱟᱝ?
ᱦᱮᱸ ᱦᱮᱸ ᱵᱟᱥᱚ
ᱦᱳᱭ ᱚᱱᱟ ᱡᱮᱞᱟ ᱨᱮ ᱠᱚ ᱦᱮᱰᱮᱡ ᱫᱚ ᱟᱨ ᱠᱚ ᱧᱩᱭ ᱫᱚ᱾ ᱵᱟᱨ ᱞᱮᱠᱟ ᱛᱮ ᱢᱮᱱᱟᱜ ᱢᱮᱱᱟᱜ ᱠᱟᱫᱟ᱾ ᱤᱧᱫᱚ ᱤᱧᱦᱚᱸ ᱩᱱᱟᱹᱜ ᱫᱚ ᱪᱷᱩᱴᱟᱹᱠ ᱵᱟᱹᱧ ᱵᱟᱲᱟᱭᱟ ᱮᱠᱷᱟᱱ ᱚᱠᱟᱴᱟᱜ ᱡᱮ ᱤᱧ ᱚᱱᱟ ᱧᱮᱞ ᱵᱲᱟ ᱦᱩᱭ ᱠᱟᱱᱟᱚ ᱛᱚ, ᱟᱫ ᱵᱟᱨᱭᱟ ᱫᱚ ᱵᱟᱹᱧ ᱵᱟᱲᱟᱭᱟ᱾
ᱦᱩᱸ᱾
ᱵᱩᱡᱫᱟᱢ
ᱟᱪᱪᱷᱟ, ᱟᱪᱪᱷᱟ᱾
ᱦᱟᱱᱟ ᱨᱟᱱ ᱵᱟᱠᱷᱟᱡ ᱟᱹᱜᱩᱭ ᱢᱮᱥᱮ ᱫᱚᱥ ᱴᱟᱠᱟ ᱨᱮᱱᱟᱜ ᱨᱟᱱ ᱧᱟᱢᱚᱜᱼᱟ᱾ ᱵᱮᱥᱚᱜᱼᱟ ᱢᱤᱫ ᱫᱤᱱ ᱛᱮᱜᱮ ᱵᱟᱠᱷᱟᱡ ᱫᱚ ᱚᱱᱟ ᱡᱟᱦᱟ ᱫᱟᱜ ᱦᱮᱸᱰᱮᱡ ᱠᱟᱛᱮ, ᱚᱱᱟ ᱵᱷᱟᱯ ᱴᱟᱜ ᱤᱭᱟᱹ ᱡᱚᱝ ᱢᱮ᱾ ᱯᱚᱴᱚᱢ ᱢᱮ ᱜᱟᱢᱪᱷᱟ ᱛᱮ ᱚᱱᱟ ᱫᱚᱝ ᱪᱟᱞᱟᱜᱼᱟ᱾ ᱵᱩᱡᱫᱟᱢ ᱾
ᱟᱪᱪᱷᱟ᱾
ᱟᱫᱚ ᱱᱤᱭᱟᱹ ᱫᱚ ᱱᱤᱭᱟᱹ ᱵᱚᱨᱥᱟ ᱫᱤᱱ ᱟᱠᱟᱱ ᱠᱤᱪᱷᱩ ᱦᱚᱲᱠᱚ ᱢᱟᱸᱰᱟ ᱟᱢᱮᱜ ᱠᱷᱟᱱ ᱟᱫᱚ ᱵᱟᱹᱭ ᱵᱟᱹᱭ ᱛᱮ ᱦᱮᱸ ᱥᱮ ᱢᱟᱱᱮ ᱵᱚ ᱡᱚᱴᱟᱣ ᱤᱱᱟ ᱠᱷᱟᱱ ᱾
ᱟᱵᱚ ᱦᱚᱲᱠᱚ ᱵᱚᱫᱚᱞᱚᱜ ᱠᱟᱱᱟ ᱥᱮ
ᱦᱮᱸ ᱦᱟᱸ ᱥᱤᱛᱩᱝ ᱜᱚᱴᱚᱱ ᱞᱮᱠᱷᱟᱱ ᱱᱚᱸᱠᱟᱜ ᱜᱮᱭᱟ ᱢᱟᱱᱮ ᱡᱩᱫᱤ ᱱᱚᱜ-ᱚᱭ ᱜᱚᱨᱚᱢ ᱫᱟᱜ ᱟᱴᱠᱟᱣ ᱥᱤᱛᱩᱝ ᱫᱟᱜ ᱟᱴᱠᱟᱣ ᱫᱟᱜ ᱮᱫᱟᱭ ᱩᱱᱨᱤᱵᱤᱱ ᱞᱚᱦᱚᱫᱚᱜᱼᱟ ᱥᱮ
ᱦᱩᱸ ᱦᱩᱸ ᱦᱩᱸ
ᱟᱫᱚ ᱱᱤᱛᱚᱜ ᱫᱚ ᱚᱲᱟᱜ ᱨᱮᱜᱮ ᱢᱮᱱᱟᱜ ᱢᱮᱭᱟ ᱥᱮ ᱵᱟᱦᱨᱮ ᱨᱮ ᱾
ᱦᱮᱸ ᱱᱤᱛᱚᱜ ᱫᱚ ᱱᱚᱜᱚᱭ ᱠᱟᱹᱴᱤᱡ ᱵᱟᱦᱨᱮ ᱥᱮᱫ ᱨᱮ ᱢᱤᱱᱟᱹᱧᱟ ᱾
ᱚ
ᱢᱟᱱᱮ ᱵᱟᱦᱨᱮ ᱥᱮᱫ ᱨᱧ ᱫᱩᱲᱩᱵ ᱟᱠᱟᱱᱟ ᱟᱨᱠᱤ ᱾
ᱚ
ᱟᱫᱚ ᱠᱟᱛᱷᱟ ᱦᱩᱭᱩᱜ ᱠᱟᱱᱟ ᱢᱚᱱᱮᱨᱮ ᱡᱟᱹᱥᱛᱤ ᱪᱤᱱᱛᱟᱹ ᱛᱟᱦᱮᱸ ᱞᱮᱱᱠᱷᱟᱱ ᱦᱚᱲᱢᱚ ᱨᱮ ᱟᱨ ᱨᱩ ᱦᱮᱸ ᱟᱸᱡᱚᱢ ᱮᱫᱟᱢ
ᱦᱮᱸ
ᱢᱚᱱᱮ ᱱᱟᱯᱟᱭ ᱫᱚᱦᱚ ᱞᱟᱹᱜᱤᱫ ᱛᱮ ᱡᱚᱱ ᱡᱚᱜ ᱢᱮᱰᱤᱴᱮᱥᱚᱱ ᱵᱷᱟᱜᱮ ᱯᱚᱛᱚᱵ ᱯᱟᱲᱦᱟᱣ ᱟᱨ ᱜᱷᱟᱨᱚᱧᱡᱽ ᱨᱮᱱ ᱦᱚᱲ ᱠᱚ ᱥᱟᱶ ᱚᱠᱛᱚ ᱠᱷᱮᱢᱟᱣ ᱛᱟᱦᱮᱸ ᱞᱮᱱ ᱠᱷᱟᱱ ᱢᱚᱱᱮ ᱠᱚ ᱨᱟᱹᱥᱠᱟᱹ ᱛᱟᱦᱮᱱᱟ ᱦᱮᱸᱥᱮ ᱵᱟᱝ ᱾
ᱚᱱᱟᱦᱚᱸ ᱟᱹᱰᱤ ᱱᱟᱯᱟᱭ
ᱦᱩᱸ
ᱥᱟᱹᱨᱤ ᱜᱮ ᱾ ᱦᱚᱭ ᱚᱱᱟᱜᱮ ᱟᱫᱚ ᱟᱣᱟᱨᱤ ᱫᱮᱠᱷᱟ ᱦᱩᱭᱩᱜ-ᱟ ᱾ ᱦᱩᱸ ᱟᱵᱚ
ᱵᱟᱵᱚᱛ ᱛᱮ ᱪᱮᱫ ᱮᱢ ᱢᱮᱱᱟ ᱟᱯᱮ ᱫᱚ ᱪᱮᱫ ᱠᱚᱯᱮ ᱡᱚᱢ ᱧᱩᱭᱮᱫᱟ ᱾
ᱡᱚᱢᱮ ᱯᱮᱭᱟ ᱠᱚᱸᱰᱷᱟ ᱠᱚ ᱛᱮᱦᱮᱧ ᱠᱚᱸᱰᱷᱟ ᱠᱚ ᱯᱩᱨᱟᱹᱭ ᱠᱚ ᱾
ᱟᱸ ᱟᱲᱟᱜ ᱥᱟᱠᱟᱢ ᱚᱱᱠᱟᱱᱟᱜ
ᱟᱲᱟᱜ ᱥᱟᱠᱟᱢ ᱫᱚ ᱚᱱᱠᱟ ᱪᱮ ᱟᱥᱟᱝᱜᱚ ᱩᱛᱩ ᱫᱚ ᱚᱱᱟ ᱪᱮᱫ ᱠᱚ ᱞᱟᱹᱭ-ᱟ ᱾ ᱢᱩᱱᱜᱟᱹ ᱟᱲᱟᱜ ᱠᱚ ᱠᱟᱹᱴᱤᱡ ᱡᱚᱢ ᱵᱟᱲᱟ ᱦᱩᱭᱮᱫ ᱠᱮᱭᱟᱜ ᱦᱩᱱᱟᱝ ᱱᱚᱸᱰᱮ ᱢᱮᱱᱟᱜ ᱫᱟᱨᱮ ᱾
ᱟᱪᱪᱷᱟ ᱾
ᱚ ᱚᱱᱛᱮ ᱫᱚ ᱪᱮᱫ ᱞᱮᱠᱟ ᱦᱮᱱᱟᱜ ᱟᱥᱮ ᱵᱟᱹᱱᱩᱜ-ᱟ ᱾
ᱦᱮᱸ ᱟᱞᱮ ᱥᱮᱫ ᱢᱮᱱᱟᱜ ᱜᱮᱭᱟ ᱢᱮᱱᱟᱜ ᱫᱚ ᱫᱚᱢᱮ ᱜᱮ ᱾ ᱟᱫᱚ ᱠᱷᱟᱱ ᱡᱚᱢ ᱦᱚᱸ ᱡᱚᱢ ᱵᱟᱲᱟ ᱦᱩᱭᱩᱜ ᱜᱮᱭᱟ ᱟᱨ ᱚᱱᱮ ᱡᱟᱦᱟᱱᱟᱜ ᱨᱟᱥᱮ ᱡᱟᱦᱟᱸ ᱟᱹᱰᱤ ᱪᱮᱨᱦᱟ ᱵᱩᱡᱷᱟᱹᱜ-ᱟ ᱾
ᱢᱩᱱᱜᱟᱹ ᱨᱟᱥᱮ ᱾
ᱦᱚᱭ ᱾
ᱢᱩᱱᱜᱟᱹ ᱫᱚ ᱱᱤᱛᱚᱜ ᱫᱚ ᱵᱟᱝ ᱨᱟᱥᱮ ᱵᱟᱲᱟᱜ ᱠᱟᱱᱟ ᱮᱢᱱᱤ ᱵᱷᱟᱜᱤ ᱜᱮ ᱦᱩᱭᱩᱜ ᱜᱮᱭᱟ ᱾
ᱟᱪᱪᱷᱟ ᱟᱪᱪᱷᱟ ᱾ ᱚᱱᱮ ᱡᱩᱫᱤ ᱴᱷᱤᱠ ᱴᱷᱟᱠ ᱨᱟᱥᱮᱢ ᱵᱮᱱᱟᱣᱟ ᱚᱱᱮ ᱡᱟᱦᱟᱸ ᱠᱚ ᱞᱟᱹᱭᱮᱫ ᱥᱩᱯ ᱾ ᱟᱹᱰᱤ ᱪᱮᱨᱦᱟ ᱵᱩᱡᱷᱟᱹᱜ-ᱟ ᱟᱨᱠᱤ ᱥᱩᱯ ᱞᱮᱠᱟ ᱾
ᱦᱮᱸ ᱟᱨᱦᱚᱸ ᱫᱟᱹᱞᱟᱹᱛᱮ ᱟᱨᱦᱚᱸ ᱵᱷᱟᱜᱮ ᱦᱩᱭᱩᱜ-ᱟ ᱾
ᱦᱮᱸ
ᱫᱟᱹᱞ ᱟᱛᱮ ᱵᱩᱡᱽ ᱫ ᱾
ᱰᱟᱹᱞ ᱟᱛᱮ
ᱦᱩᱸ ᱡᱩᱫᱤᱢ ᱨᱟᱥᱮ ᱟ ᱫᱟᱹᱞ
ᱦᱳᱭ ᱦᱳᱭ ᱦᱳᱭ ᱛᱟᱦᱚᱞᱮ ᱫᱚ ᱠᱷᱟᱱ ᱟᱸ ᱟᱢᱫᱚ ᱚᱲᱟᱜ ᱨᱮᱥᱮ ᱵᱟᱦᱨᱮ ᱥᱮᱫ ᱨᱮ ᱱᱚᱝᱠᱟ ᱠᱟᱹᱢᱤ ᱵᱟᱲᱟ
ᱤᱧᱟᱹᱜ ᱵᱟᱨ ᱥᱮ ᱨᱮᱜᱮ ᱢᱤᱱᱟᱹᱧᱟ ᱱᱤᱛᱚᱜ ᱫᱚ ᱚᱱᱛᱮ
ᱟᱻ
ᱵᱟᱡᱟᱨ ᱥᱮᱫ ᱨᱮ ᱚᱱᱛᱮ ᱨᱮᱧ ᱛᱟᱦᱮᱱ ᱜᱮᱭᱟ ᱛᱚ ᱦᱳᱭ ᱚᱱᱛᱮ ᱨᱮᱧ ᱠᱟᱹᱢᱤᱭ ᱜᱮᱭᱟ ᱫᱚᱠᱟᱱ ᱢᱮᱱᱟᱜ ᱛᱤᱧᱟ ᱴᱟᱝᱞᱟ ᱥᱮᱱᱴᱟᱨ
ᱟᱪᱪᱷᱟ ᱪᱮᱫ ᱠᱚ ᱢᱮᱱᱟᱜ-ᱟ ᱚᱸᱰᱮ ᱫᱚ
ᱯᱷᱚᱨᱚᱢ ᱠᱚ ᱯᱷᱤᱞᱟᱯ ᱵᱟᱲᱟᱭ ᱜᱮᱭᱟ ᱚᱱᱟ ᱠᱚᱜᱮ ᱟᱨ ᱡᱮᱨᱚᱥ ᱵᱟᱲᱟ
ᱟᱪᱪᱷᱟ ᱟᱪᱪᱷᱟ ᱟᱪᱪᱷᱟ ᱟᱪᱪᱷᱟ ᱛᱟᱦᱚᱞᱮ ᱟᱫᱚᱜ ᱠᱷᱟᱱ ᱛᱮᱦᱮᱧ ᱫᱚ ᱠᱟᱱᱮᱢ ᱠᱷᱩᱞᱟᱹᱣ ᱠᱮᱫᱟ ᱥᱮ ᱟᱣᱨᱤᱢ ᱠᱷᱩᱞᱟᱹᱣᱟ
ᱱᱤᱛᱦᱸᱚ ᱟᱣᱨᱤᱧ ᱠᱷᱩᱞᱟᱹᱣ ᱛᱮᱦᱮᱧᱫᱚ ᱫᱟᱜ ᱮ ᱛᱟᱦᱮᱱᱟ ᱥᱮᱛᱟᱜ ᱠᱷᱚᱱᱟᱜ ᱫᱟᱜ ᱮ ᱛᱟᱦᱮᱸᱱᱟ ᱫᱚ ᱟᱣᱨᱤᱧ ᱪᱟᱞᱟᱜ-ᱟ ᱪᱟᱞᱟᱜ ᱤᱧ ᱚᱱᱟ ᱠᱷᱟᱱ
ᱟᱪᱪᱷᱟ
ᱟᱫᱚ ᱦᱟᱸᱜ ᱠᱷᱟᱱ ᱱᱤᱭᱟᱹ ᱥᱩᱢᱚᱭ ᱫᱚ ᱫᱚᱢᱮ ᱜᱮ ᱯᱷᱨᱚᱢ ᱠᱚ ᱯᱷᱤᱞᱟᱯ ᱪᱟᱞᱟᱜ ᱠᱟᱱᱟ ᱦᱮᱸ ᱵᱟᱝ
ᱦᱮᱸ ᱯᱷᱚᱨᱚᱢ ᱠᱚ ᱯᱷᱤᱞᱟᱹᱯ ᱪᱟᱞᱟᱜ ᱠᱟᱱᱟ ᱵᱷᱟᱞᱮ ᱜᱮ ᱚᱱᱱᱚᱯᱩᱨᱱᱚ ᱵᱷᱟᱱᱰᱟᱨ ᱠᱚ ᱚᱱᱟ ᱪᱮᱫ ᱦᱳᱭᱮᱱ ᱫᱚ ᱵᱩᱡ ᱫᱟᱲᱮᱭᱟᱜ
ᱟᱪᱪᱷᱟ ᱟᱪᱪᱷᱟ
ᱟᱨ ᱚᱱᱟ ᱠᱚ ᱯᱷᱤᱞᱟᱯ ᱦᱩᱭᱱᱟ
ᱟᱫᱚ ᱠᱷᱟᱱ ᱫᱤᱱᱟᱹᱢ ᱦᱤᱞᱳᱜ ᱠᱟᱹᱣᱰᱤ ᱠᱚ ᱪᱮᱫ ᱞᱮᱠᱟ ᱦᱩᱭᱩᱜ ᱠᱟᱱ ᱜᱮᱭᱟ ᱟᱢᱟᱜ
ᱠᱟᱹᱣᱰᱤ ᱠᱚ ᱤᱧ ᱫᱚ ᱠᱷᱟᱱ ᱵᱮᱥᱤ ᱫᱚ ᱵᱟᱹᱧ ᱦᱟᱛᱟᱣᱮᱫᱟ ᱵᱩᱡᱽ ᱫᱟ
ᱟᱪᱪᱷᱟ
ᱤᱧ ᱫᱚ ᱡᱳᱨ ᱚᱱᱟ ᱛᱤᱨᱤᱥ ᱴᱟᱠᱟ ᱪᱚᱞᱞᱤᱥ ᱴᱟᱠᱟ ᱚᱱᱠᱟᱜ ᱜᱮ ᱵᱮᱥᱤᱫᱚ ᱵᱟᱝ
ᱟᱪᱪᱷᱟ ᱟᱪᱪᱷᱟ
ᱢᱟᱱᱮ ᱡᱚᱛᱚ ᱦᱚᱲ ᱠᱚ ᱯᱷᱤᱞᱟᱯ ᱢᱟᱜ ᱡᱮᱦᱮᱛᱩ ᱩᱱᱚᱜ ᱡᱚᱛᱚ ᱠᱚ ᱯᱷᱤᱞᱟᱯ ᱨᱮᱜᱮᱡ ᱩᱨᱤᱡ ᱟᱢ ᱡᱩᱫᱤ ᱫᱷᱤᱨᱮ ᱫᱷᱤᱨᱮᱢ ᱦᱟᱛᱟᱣᱟ ᱥᱮ ᱯᱷᱚᱨᱚᱢ ᱯᱷᱤᱞᱟᱯ ᱨᱮᱱᱟ ᱟᱫᱚ ᱚᱱᱟ ᱠᱷᱚᱛᱤᱨ ᱛᱮ ᱠᱟᱹᱴᱤᱡ ᱠᱚᱢ ᱧᱚᱜ ᱜᱮᱧ ᱦᱟᱛᱟᱣ ᱫᱟᱹᱧ
ᱚ
ᱦᱮᱸᱥᱮ
ᱦᱮᱸ ᱦᱮᱸ ᱢᱚᱴᱟᱢᱩᱴᱤ ᱛᱟᱦᱚᱞᱮ ᱵᱷᱟᱜᱤ ᱜᱮ ᱠᱟᱹᱢᱤ ᱠᱟᱱᱟᱢ ᱡᱮᱦᱮᱛᱩ
ᱟᱫᱚ ᱡᱩᱫᱤ ᱚᱱᱠᱟᱱᱟᱜ ᱡᱩᱫᱤ ᱯᱷᱚᱨᱚᱢ ᱠᱚ ᱡᱚᱜᱟᱲᱟᱭ ᱠᱷᱟᱱ ᱠᱟᱹᱴᱤᱡ ᱰᱷᱮᱨᱤᱧ ᱦᱟᱛᱟᱣᱟ ᱯᱚᱱᱪᱟᱥᱴᱟᱠᱟ ᱚᱱᱠᱟ
ᱟᱪᱪᱷᱟ ᱟᱪᱪᱷᱟ ᱦᱮᱸ ᱦᱮᱸ ᱟᱫᱚ ᱟᱢ ᱢᱤᱫᱴᱟᱝ ᱡᱮᱢᱚᱱ ᱵᱷᱟᱜᱤ ᱠᱟᱹᱢᱤᱢ ᱥᱟᱵ ᱠᱟᱫᱟ ᱡᱮᱢᱚᱱ ᱠᱤᱪᱷᱩᱩᱜᱟᱱ ᱟᱵᱚᱨᱮᱱ ᱡᱩᱣᱚᱱ ᱩᱱᱠᱩ ᱠᱚ ᱧᱮᱞᱚᱜ ᱠᱟᱱᱟ ᱡᱮ ᱵᱟᱦᱨᱮ ᱠᱟᱹᱢᱤ ᱠᱚ ᱥᱮᱱᱚᱜ ᱠᱟᱱᱟ ᱦᱮ ᱵᱟᱝ
ᱦᱮᱸ ᱵᱟᱨᱦᱮ ᱠᱟᱹᱢᱤ ᱫᱚᱠᱚ ᱥᱮᱱᱚᱜ ᱠᱟᱱᱟ ᱢᱮᱱᱠᱷᱟᱱ ᱟᱫᱚ ᱩᱱᱠᱩ ᱫᱚ ᱢᱤᱫᱴᱟᱝ ᱤᱥᱠᱤᱞ ᱵᱟᱹᱱᱩᱜ ᱛᱟᱠᱚᱣᱟ ᱵᱩᱡᱫᱟᱢ ᱤᱥᱠᱤᱞ ᱢᱤᱫᱴᱟᱝ ᱥᱮᱬᱟ ᱫᱚᱨᱠᱟᱨ ᱠᱟᱱᱟ ᱱᱚᱣᱟ ᱫᱚ ᱟᱢ ᱡᱩᱚᱫᱤ ᱡᱟᱦᱟᱱᱟᱜ ᱦᱚᱸ ᱡᱳᱜᱜᱚᱛᱟ ᱵᱟᱹᱱᱩᱜ ᱛᱟᱢᱟ ᱡᱮ ᱤᱧ ᱪᱮᱫ ᱵᱟᱹᱧ ᱫᱟᱲᱮᱭᱟᱜ-ᱟ ᱛᱚ ᱟᱢ ᱪᱤᱠᱟᱹᱛᱮᱢ ᱪᱤᱠᱟᱹᱛᱮᱢ ᱠᱟᱹᱢᱤᱭᱟ ᱚᱱᱟᱴᱟᱜ ᱵᱮᱯᱟᱨ ᱠᱟᱱᱟ
ᱦᱳᱭ ᱦᱳᱭ ᱟᱪᱪᱷᱟ
ᱢᱟᱱᱮ ᱚᱱᱟ ᱫᱚ ᱢᱤᱫᱴᱟᱝ ᱵᱚᱦᱚᱜ ᱨᱮ ᱟᱹᱜᱩᱭ ᱦᱩᱭᱩᱜᱼᱟ ᱡᱮ ᱤᱧ ᱫᱚ ᱢᱤᱫᱴᱟᱝ ᱼᱼ ᱢᱟᱱᱮ ᱤᱥᱢᱟᱨᱴᱳᱣᱟᱨᱠ ᱡᱟᱦᱟᱸ ᱠᱚ ᱞᱟᱹᱭᱟ ᱚᱱᱠᱟ ᱛᱤᱧ ᱠᱟᱹᱢᱤᱭᱟ ᱾ ᱟᱨ ᱩᱱᱠᱩ ᱫᱚ ᱦᱟᱨᱰᱳᱣᱟᱨᱠ ᱥᱮᱜ ᱠᱚ ᱪᱟᱞᱟᱜ ᱠᱟᱱᱟ ᱦᱮᱸ ᱥᱮ ᱵᱩᱡᱽ ᱫᱟᱢ ᱾
ᱦᱳᱭ ᱦᱳᱭ ᱦᱳᱭ ᱾
ᱟᱢ ᱪᱮᱜ ᱮᱢ ᱞᱟᱹᱭᱟ ᱤᱥᱢᱟᱨᱴᱳᱣᱟᱨ ᱵᱷᱟᱹᱜᱤᱭᱟ ᱜᱮ ᱦᱮᱴᱣᱟᱨᱠ ᱠᱟᱴᱤ ᱢᱟᱱᱮ ᱞᱟᱹᱭᱟᱜ
ᱦᱮᱸ ᱟᱫᱚ ᱵᱟᱱᱟᱨ ᱜᱮ ᱫᱚᱨᱠᱟᱨᱚᱜ ᱠᱟᱱᱟ ᱠᱷᱟᱱ ᱵᱟᱱᱟᱨ ᱼᱼ ᱛᱚ ᱵᱟᱢ ᱛᱟᱦᱮᱸ ᱞᱮᱱ ᱠᱷᱟᱱ ᱼᱼ ᱟᱫᱚ ᱠᱟᱛᱷᱟ ᱦᱩᱭᱩᱜ ᱠᱟᱱᱟ ᱡᱟᱦᱟᱸ ᱤᱥᱢᱟᱴ ᱼᱼ ᱠᱟᱹᱢᱤᱢ ᱞᱟᱹᱭ ᱠᱮᱫᱟ ᱚᱱᱟ ᱫᱚ ᱟᱹᱰᱤ ᱡᱟᱹᱥᱛᱤ ᱜᱮ ᱫᱚᱨᱠᱟᱨᱚᱜᱼᱟ ᱪᱮᱫᱟᱜ ᱥᱮ ᱚᱱᱟ ᱫᱚ ᱠᱚᱢ ᱼᱼ ᱚᱠᱛᱚ ᱨᱮ ᱥᱮ ᱠᱚᱢ ᱤᱭᱟᱹ ᱨᱮ ᱟᱢ ᱠᱟᱹᱢᱤᱢ ᱠᱚᱢᱯᱞᱤᱴ ᱫᱟᱲᱮᱭᱟᱜᱼᱟ ᱾
ᱦᱮᱸ ᱼᱼ
ᱦᱳᱭ ᱼᱼ
ᱨᱟᱜ ᱫᱟ ᱼᱼ ᱟᱫᱚ ᱚᱱᱠᱟ ᱜᱮ ᱟᱫᱚ ᱞᱮ ᱫᱟᱲᱟᱱᱟ ᱼᱼ
ᱦᱮ ᱦᱮᱸ ᱟᱫᱚᱜ ᱠᱷᱟᱱᱟ ᱼᱼ ᱪᱤᱜ ᱤᱧ ᱞᱟᱹᱭᱟ ᱚᱱᱟᱜᱮ ᱵᱟᱹᱧ ᱵᱩᱡᱽ ᱫᱟᱲᱮᱭᱟᱜ ᱠᱟᱱᱟ ᱾
ᱚᱱᱟᱜᱮ ᱟᱫᱚ ᱟᱢ ᱠᱟᱹᱢᱤ ᱠᱷᱚᱡ ᱪᱤᱜ ᱠᱚᱢ ᱧᱮᱞ ᱵᱟᱲᱟᱭᱮᱫᱟ ᱛᱚᱵᱮ?
ᱤᱧ ᱫᱚ ᱱᱟᱜ ᱠᱷᱟᱱ ᱠᱟᱹᱢᱤ ᱠᱚᱫᱚ ᱼᱼ ᱱᱤᱛᱚᱜ ᱫᱚ ᱡᱟᱦᱟᱸ ᱜᱚᱵᱷᱚᱨᱢᱮᱱᱴᱟᱜᱼᱟ ᱡᱚᱵᱽ ᱠᱚ ᱩᱰᱩᱠ ᱼᱼ ᱠᱟᱱᱟ ᱚᱱᱟ ᱠᱚᱜᱮ ᱮ ᱞᱟᱵ ᱵᱟᱲᱟᱭᱤᱫᱤᱹᱧ ᱾
ᱚᱱᱟ ᱠᱚᱫᱚ ᱧᱮᱞ ᱢᱮ ᱯᱷᱤᱞᱟᱵ ᱵᱟᱲᱟ ᱦᱚᱸ ᱴᱷᱤᱠ ᱜᱮᱭᱟ ᱥᱮ ᱾
ᱦᱮᱸ ᱼᱼ
ᱟᱫᱚ ᱟᱢ ᱠᱟᱹᱴᱤᱡ ᱵᱮᱵᱽᱥᱟ ᱥᱮᱜ ᱢᱟᱱᱮ ᱵᱤᱡᱽᱱᱮᱥ ᱥᱮᱜ ᱪᱟᱞᱟᱼᱜ ᱠᱟᱱᱟ ᱚᱱᱠᱟᱱᱟᱜ ᱢᱤᱫᱴᱮᱡ ᱥᱠᱤᱞ ᱥᱮᱬᱟ ᱠᱟᱜ ᱢᱮ ᱾ ᱥᱩᱫᱩ ᱚᱱᱟ ᱟᱥᱟ ᱨᱮ ᱛᱟᱦᱮᱸ ᱞᱮᱱᱠᱷᱟᱱ ᱫᱚ ᱵᱟᱝ ᱜᱟᱱᱚᱜᱼᱟ ᱢᱮᱛᱟᱢ ᱠᱟᱱᱟᱹᱧ ᱡᱩᱫᱤ ᱵᱟᱢ ᱧᱟᱢᱟ ᱪᱤᱜ ᱮᱢ ᱪᱤᱠᱟᱹᱭᱟᱢ ᱾
ᱦᱳᱭ ᱮᱠᱫᱚᱢ ᱴᱷᱤᱠ ᱠᱟᱛᱷᱟᱢ ᱞᱟᱹᱭ ᱠᱟᱫᱟ ᱾
ᱦᱩᱸ ᱼᱼ
ᱟᱫᱚᱧ ᱢᱚᱱᱮᱭᱫᱟ ᱱᱚᱣᱟ ᱡᱮᱢᱚᱱ ᱼᱼ ᱟᱭ ᱴᱤ ᱟᱭ ᱢᱤᱫᱴᱟᱝ ᱢᱮᱱᱟᱜᱼᱟ ᱤᱥᱠᱤᱞ ᱚᱱᱴᱟᱜ ᱾ ᱤᱥᱠᱤᱞ ᱥᱮᱬᱟ ᱠᱟᱛᱮᱫ ᱢᱳᱵᱟᱭᱤᱞ ᱵᱟᱝ ᱟᱨ ᱵᱟᱝ ᱡᱟᱦᱟᱱᱟᱜ ᱥᱟᱨᱟᱥᱟᱹᱨᱤ ᱵᱮᱯᱟᱨ ᱼᱼ ᱤᱫᱤ ᱠᱟᱛᱮᱧ ᱠᱟᱹᱢᱤᱭᱟ ᱢᱚᱱᱮᱭ ᱫᱟᱹᱧ ᱾
ᱦᱩᱸ ᱚᱱᱟ ᱫᱚ ᱠᱚ ᱦᱟᱛᱟᱣᱮᱫ ᱠᱚᱣᱟ ᱛᱚ ᱚᱱᱟ ᱫᱚ ᱼᱼ ᱟᱵᱚ ᱢᱮᱫᱽᱱᱟᱯᱩᱨ ᱚᱱᱛᱮ ᱚᱱᱠᱟ ᱢᱮᱱᱟᱜ-ᱟ ᱛᱚ ᱜᱤᱫᱤ ᱮᱢ ᱥᱟᱶᱨᱮᱱ ᱼᱼ ᱠᱷᱩᱵ ᱠᱚᱨᱟᱣ ᱟᱢ ᱚᱱᱟ ᱱᱤᱭᱮᱢ ᱵᱷᱩᱨᱛᱤᱜ ᱞᱟᱹᱜᱤᱫ ᱾ ᱟᱫᱚ ᱤᱧᱦᱚᱸ ᱢᱚᱱᱮᱜ ᱠᱟᱱᱟ ᱾ ᱦᱮᱸ ᱛᱚᱵᱮ ᱟᱴᱦᱚ ᱠᱟᱹᱴᱤᱡ ᱡᱟᱦᱟᱱᱟᱜ ᱜᱮ ᱠᱚᱨᱟᱣ ᱠᱳᱨᱥ ᱠᱚᱨᱟᱣ ᱢᱮ ᱾
ᱦᱩᱸ ᱦᱩᱸ ᱦᱩᱸ ᱾
ᱦᱮᱸ ᱟᱪᱷᱟ ᱟᱫᱚ ᱟᱯᱮ ᱥᱮᱫ ᱮᱸ ᱟ. ᱪᱠᱟ. ᱫᱚ ᱫᱟ. ᱨ -ᱫᱟ. ᱨ ᱫᱚ ᱢᱮᱱᱟ ᱟᱥᱮ ᱵᱟᱝ? ᱠᱚᱫᱚ ᱱᱤᱛᱚᱜ ᱫᱚ ᱟᱞᱮ ᱥᱮᱫ ᱫᱚ ᱵᱟᱹᱱᱩᱜ ᱟᱱᱟ ᱥᱚᱨᱵᱚᱨᱟᱜ ᱫᱚ ᱾ ᱢᱮᱱᱟᱜᱼᱟ ᱥᱟᱺᱜᱤᱧ ᱠᱚᱨᱮ ᱟᱹᱰᱤ ᱦᱟᱞᱠᱟ ᱵᱮᱥᱤ ᱫᱚ ᱵᱟᱝ ᱠᱟᱹᱴᱤᱡ ᱚᱱᱠᱟ ᱪᱟᱞᱟᱜ ᱦᱩᱭᱩᱜ-ᱟ ᱛᱤᱨᱤᱥ ᱪᱟ. ᱞᱤᱥ ᱠᱤᱞᱳᱢᱤᱴᱟᱨ ᱾ ᱚᱱᱛᱮ ᱨᱮ ᱢᱮᱱᱟᱜᱼᱟ ᱾
ᱟᱪᱷᱟ - ᱟᱪᱷᱟ ᱾
ᱟᱯᱮ ᱦᱟᱴ ᱦᱩᱭᱩᱜ ᱜᱮᱭᱟ ᱦᱟᱴ ᱠᱚ ᱱᱟᱜ ᱠᱷᱟᱱ ᱦᱩᱭᱩᱜ ᱜᱮᱭᱟ ᱵᱩᱫᱷᱣᱟᱨ ᱠᱮ ᱵᱩᱫᱷᱣᱟᱨ ᱦᱩᱭᱩᱜ ᱜᱮᱭᱟ ᱾
ᱟᱪᱷᱟ ᱾
ᱡᱚᱛᱚ ᱠᱚ ᱟᱹᱜᱩᱭᱟ ᱥᱩᱠᱨᱤ ᱡᱤᱞ ᱠᱚ ᱡᱚᱛᱚ ᱜᱮ, ᱡᱟᱦᱟᱱ ᱡᱤᱞ ᱜᱮᱢ ᱞᱟᱹᱭᱟ ᱚᱱᱟᱜᱮ ᱾
ᱟᱪᱷᱟ - ᱟᱪᱷᱟ ᱾
ᱥᱤᱢ ᱛᱩᱯᱩᱜ ᱠᱚ ᱦᱩᱭᱩᱜ ᱜᱮᱭᱟ ᱱᱚᱱᱛᱮ ᱾ ᱫᱟ ᱥᱚᱵᱡᱤ ᱠᱚᱨᱮᱱᱟᱜ ᱫᱟᱢ ᱥᱚᱵᱡᱤ ᱠᱚ ᱵᱮᱥᱤ ᱼᱼ ᱪᱮᱫᱮᱵᱟᱝ ᱥᱚᱵᱽᱡᱤ ᱠᱚ ᱫᱚᱥ ᱴᱟᱠᱟ ᱠᱟᱛᱮᱜ ᱠᱤᱞᱳ ᱧᱟᱢᱚᱜᱼᱟ ᱮᱛᱚ ᱟᱹᱰᱤ ᱥᱚᱥᱛᱟ ᱜᱮᱭᱟ
ᱟᱪᱷᱟ ᱟᱨ ᱦᱟᱴ ᱵᱟᱝ ᱦᱩᱭᱩᱜ ᱜᱤ
ᱩᱸ
ᱦᱟᱴ
ᱦᱟᱴ, ᱦᱟᱴ ᱫᱚ ᱵᱩᱫᱷᱣᱟᱨ ᱨᱮ ᱦᱩᱭᱩᱜᱼᱟ ᱾
ᱟᱪᱷᱟ ᱾
ᱢᱟᱱᱮ ᱵᱩᱫᱷᱣᱟᱨ ᱠᱮ ᱵᱩᱫᱷᱣᱟᱨ ᱦᱤᱡᱩᱜᱼᱟ ᱾
ᱟᱪᱷᱟ ᱟᱪᱷᱟ ᱾
ᱚ ᱟᱯᱮ ᱥᱮᱫ ᱚᱱᱛᱮ ᱵᱟ. ᱱᱩᱜ ᱜᱤᱭᱟ. ᱦᱟᱴ ᱠᱚᱫᱚ ᱢᱮᱱᱟᱜ ᱟᱥᱮ ᱵᱟᱹᱱᱩᱜᱼᱟ ᱾
ᱦᱮᱸ ᱟᱞᱮᱥᱮᱫ ᱦᱩᱭᱩᱜ ᱜᱮᱭᱟ ᱱᱚᱜᱼᱚᱭ ᱦᱮᱸ ᱟᱞᱮᱥᱮᱫ ᱦᱩᱭᱩᱜ ᱜᱤᱭᱟ. ᱱᱚᱜᱼᱚᱭ ᱥᱳᱢᱵᱟᱨ ᱦᱤᱞᱳᱜ ᱦᱩᱭᱩᱜᱼᱟ ᱥᱳᱢᱵᱟᱨ ᱦᱤᱞᱳᱜ ᱟᱞᱮᱥᱮᱫ ᱫᱚ ᱟᱨ ᱥᱚᱱᱤᱵᱟᱨ
ᱚ ᱚᱰᱮ ᱫᱚ ᱪᱮᱫ ᱠᱚ ᱠᱚ ᱟᱜᱩᱭ ᱜᱮᱭᱟ ᱚᱰᱮ ᱫᱚ ᱾
ᱚᱸᱰᱮ ᱡᱚᱛᱚ ᱞᱮᱠᱟᱱᱟᱜ ᱡᱤᱱᱤᱥ ᱜᱮᱢ ᱧᱟᱢᱟ ᱡᱟᱦᱟᱸ ᱟᱱᱟᱡᱽᱯᱟᱹᱛᱤ ᱟᱵᱚᱣᱟᱜ ᱟ ᱵᱟᱝ ᱟ ᱦᱚᱨᱚᱜ ᱵᱟᱸᱫᱮ ᱠᱷᱚᱱ ᱮᱛᱚᱦᱚᱵ ᱠᱟᱛᱮᱜ ᱥᱟᱱᱟᱢ ᱞᱮᱠᱟᱱᱟᱜ ᱜᱮ ᱧᱟᱢᱚᱜᱼᱟ ᱾
ᱦᱚᱸ᱾ ᱛᱚ ᱩᱱᱟᱜ ᱫᱤᱱ ᱪᱟᱞᱟᱜ ᱦᱩᱭᱩᱜᱼᱟ ᱯᱟᱥᱮ ᱫᱚ ᱦᱟᱴ ᱚᱱᱛᱮ ᱵᱟᱝ ᱧᱮᱞ ᱦᱩᱭ ᱟᱠᱟᱱᱟ ᱵᱩᱡ ᱮᱫᱟᱢ ᱾
ᱟᱪᱷᱟ - ᱟᱪᱷᱟ ᱴᱷᱤᱠ ᱜᱮᱭᱟ. ᱦᱤᱡᱩᱜ ᱢᱮ ᱛᱟᱦᱚᱞᱮ ᱟᱞᱮ ᱥᱮᱫ ᱾
ᱦᱮᱸ ᱵᱟᱨᱚ ᱵᱷᱟᱡᱟ ᱞᱮᱠᱟᱞᱟᱝ ᱡᱚᱢ ᱵᱟᱲᱟᱭᱟ ᱠᱟᱹᱴᱤᱡ ᱦᱮ ᱥᱮ ᱪᱮᱜ
ᱦᱳᱭ ᱦᱳᱭ ᱦᱳᱭ
ᱧᱟᱢᱚᱜ ᱟ ᱥᱮ ᱵᱟᱝ ᱵᱟᱨᱚ ᱵᱷᱟᱡᱟ ᱟᱯᱮ ᱥᱮᱜ